ᱡᱚᱦᱟᱨ ᱜᱮ,
ᱦᱮᱸ, ᱡᱚᱦᱟᱨ ᱜᱮ ᱟᱸᱡᱚᱢᱚᱜ ᱠᱟᱱᱟ ᱟᱞᱮᱭᱟᱜ ᱨᱚᱲ? ᱦᱮᱸ ᱟᱸᱡᱚᱢᱚᱜ ᱠᱟᱱᱟ᱾
ᱦᱮᱞᱳ
ᱦᱮᱸ ᱵᱟᱭ ᱟᱡᱚᱢᱚᱜ ᱠᱟᱱᱟ?
ᱜᱚᱢᱠᱮ ᱟᱸᱡᱚᱢ ᱧᱟᱢᱮᱫᱼᱟ ᱵᱤᱱ?
ᱦᱮᱸ ᱟᱸᱡᱚᱢᱚᱜ ᱠᱟᱱᱟ᱾ ᱦᱮᱞᱳ
ᱟᱹᱞᱤᱧ ᱢᱟ ᱚᱠᱟ ᱦᱚᱸ ᱵᱟᱹᱞᱤᱧ ᱟᱸᱡᱚᱢᱮᱫ ᱛᱟᱵᱤᱱ ᱫᱚ᱾
ᱵᱟᱭ ᱟᱡᱚᱢᱚᱜ ᱠᱟᱱᱟ, ᱦᱮᱞᱳ
ᱦᱮᱞᱳ
ᱚ ᱜᱚᱢᱠᱮ ᱞᱟᱹᱭ ᱫᱟᱞᱤᱧ ᱵᱟᱹᱵᱤᱱ ᱟᱸᱡᱚᱢᱮᱫᱼᱟ? ᱦᱮᱞᱳ
ᱦᱮᱞᱳ
ᱚ ᱢᱮᱱᱮᱫᱤᱧ ᱵᱟᱭ ᱟᱡᱚᱢᱚᱜ ᱠᱟᱱᱟ ᱜᱚᱝᱠᱮ?
ᱥᱮᱛᱟᱜ ᱵᱮᱲᱟ ᱠᱷᱚᱱᱟᱜ ᱟᱹᱰᱤ ᱜᱟᱱ ᱱᱮᱴᱚᱳᱣᱟᱨᱠ ᱨᱮ ᱤᱥᱩ ᱦᱩᱭᱩᱜ ᱠᱟᱱ ᱛᱟᱵᱚᱱᱟ᱾ ᱡᱟᱦᱟᱸ ᱠᱷᱟᱹᱛᱤᱨ ᱛᱮ ᱟᱹᱵᱤᱱᱟ ᱠᱳᱱᱳ ᱥᱟᱣᱩᱱᱰ ᱟᱹᱞᱤᱧ ᱦᱚᱸ ᱵᱟᱹᱞᱤᱧ ᱟᱸᱡᱚᱢ ᱧᱟᱢᱮᱫᱼᱟ᱾
ᱟᱪᱪᱷᱟ, ᱦᱮᱞᱳ ᱦᱮᱞᱳ
ᱦᱮᱸ ᱜᱚᱢᱠᱮ,
ᱚ ᱵᱟᱭ ᱟᱡᱚᱧᱚᱜ ᱠᱟᱱᱟ?
ᱟᱸᱡᱚᱢ ᱧᱟᱢᱮᱫ ᱛᱟᱵᱚᱱᱟᱢ ᱥᱮ ᱵᱟᱝᱼᱟ?